ᱦᱮᱸ
ᱦᱮᱸ ᱦᱮᱸ ᱟᱸᱡᱚᱢᱚᱜ ᱠᱟᱱ ᱜᱮᱭᱟ, ᱢᱚᱸᱡᱽ ᱜᱮ ᱟᱸᱡᱚᱢᱚᱜ ᱠᱟᱱᱟ᱾ ᱟᱢ ᱟᱸᱡᱚᱢ ᱵᱟᱲᱟ ᱟᱢ ᱞᱟᱹᱭ ᱢᱮ ᱾
ᱤᱧᱦᱚᱸ ᱱᱚᱜᱼᱚᱭ ᱤᱧ ᱟᱸᱡᱚᱢᱮᱫ ᱠᱟᱱ ᱜᱮᱭᱟ ᱱᱤᱛᱚᱜ ᱫᱚ ᱢᱚᱸᱡᱽ ᱜᱤ᱾
ᱦᱮᱸ ᱾
ᱪᱮᱫ ᱠᱚ ᱪᱤᱠᱟ ᱵᱟᱲᱟᱭ ᱦᱩᱭᱩᱜ ᱠᱟᱱᱟ ᱛᱚᱵᱮ᱾
ᱪᱮᱫ ᱮᱢ ᱪᱮᱠᱟ ᱵᱟᱲᱟ ᱥᱮᱛᱟᱜ ᱥᱮᱛᱟᱜ ᱛᱟᱞᱦᱮ ᱱᱤᱛᱚᱜ ᱚᱲᱟᱜ ᱨᱮ ᱱᱟᱥᱛᱟ ᱠᱚᱠᱚ ᱛᱮᱭᱟᱨ ᱵᱟᱲᱟᱭᱟ ᱟᱫᱚ ᱚᱱᱟᱜᱮ ᱛᱟᱹᱜᱤ ᱦᱩᱭᱩᱜ ᱠᱟᱱᱟ᱾ ᱴᱟᱭᱤᱢ ᱦᱚᱸ ᱦᱩᱭ ᱦᱟᱛᱟᱲ ᱮᱱᱟ ᱠᱟᱹᱢᱤ ᱛᱮᱦᱤᱧ ᱫᱚ ᱵᱚᱞᱮ ᱚᱲᱟᱜ ᱥᱮᱫ ᱨᱮ ᱠᱟᱹᱢᱤ ᱦᱩᱭᱩᱜ-ᱟ ᱾ ᱯᱳᱴ ᱠᱚ ᱦᱮᱱᱟᱜ-ᱟ ᱛᱚ ᱦᱟᱸᱜ᱾ ᱟᱫᱚ ᱚᱱᱟ ᱠᱟᱨᱚᱱ ᱛᱮ ᱛᱷᱚᱲᱟ ᱦᱟᱲᱵᱟᱲ ᱧᱚᱜ ᱮᱱᱟᱱ ᱟᱹᱰᱤ ᱨᱮᱜᱤ ᱛᱤᱧ ᱫᱚ ᱵᱮᱨᱤᱫ ᱦᱩᱭ ᱠᱟᱱᱟ ᱪᱟᱨ ᱵᱟᱡᱮ ᱨᱮᱜᱤ᱾ ᱟᱨ ᱵᱟᱝ ᱵᱟᱠᱷᱟᱱ ᱫᱚ ᱛᱷᱚᱲᱟ ᱞᱮᱴ ᱧᱚᱜ ᱛᱤᱧ ᱵᱮᱨᱮᱫᱚᱜ-ᱟ ᱾ ᱛᱤᱦᱤᱧ ᱢᱤᱫ ᱜᱷᱚᱱᱴᱟ ᱞᱟᱦᱟᱨᱮ ᱵᱮᱨᱤᱫ ᱦᱩᱭ ᱟᱠᱟᱱᱟ ᱢᱟᱱᱮ ᱠᱟᱹᱢᱤ ᱫᱤᱥᱟᱹ ᱛᱮ ᱾ ᱛᱷᱚᱲᱟ ᱠᱚ ᱥᱟᱢᱟᱱ ᱠᱚ ᱡᱚᱜᱟᱲ ᱵᱟᱝ ᱮᱢᱟᱣᱠᱚ ᱠᱷᱟᱡ ᱫᱚ ᱵᱟᱝ ᱦᱩᱭᱩᱜ-ᱟ ᱛᱚ ᱾
ᱦᱮᱸ ᱮᱸᱛᱮᱫ ᱡᱚᱜᱟᱲ ᱠᱚ ᱦᱟᱱᱟ ᱱᱟᱣᱟ ᱪᱮᱫ ᱠᱚᱪᱚ ᱡᱚᱜᱟᱲ ᱵᱟᱝ ᱛᱟᱦᱮᱸ ᱞᱮᱱᱠᱷᱟᱱ ᱢᱚᱸᱡᱽ ᱵᱟᱝ ᱦᱩᱭᱩᱜ-ᱟ ᱛᱚ ᱚᱱᱟᱛᱮ ᱞᱟᱦᱟ ᱨᱮ ᱵᱮᱨᱮᱫ ᱠᱟᱛᱮ ᱡᱚᱜᱟᱲ ᱪᱮᱫ ᱠᱚᱪᱚ ᱦᱟᱱᱟ ᱱᱚᱣᱟ ᱟᱨ
ᱦᱮᱸ ᱾
ᱟᱞᱮᱥᱮᱫ ᱦᱚᱸ ᱱᱚᱜ-ᱚᱭ ᱠᱟᱹᱢᱤ ᱵᱟᱲᱟ ᱢᱟ ᱟᱹᱰᱤ ᱜᱟᱱ ᱜᱤ ᱦᱩᱭᱩᱜ ᱠᱟᱱᱟ ᱢᱤᱥᱛᱤᱨᱤ ᱠᱚ ᱠᱟᱹᱢᱤ ᱵᱟᱲᱟᱭᱮᱫᱟ ᱟᱫᱚ ᱚᱱᱟᱛᱮᱜᱮ ᱧᱮᱞ ᱧᱮᱞᱛᱮ ᱵᱟᱡᱟᱜᱮ ᱚᱱᱟ᱾ ᱪᱮᱫ ᱦᱚᱸ ᱦᱩᱭ ᱠᱟᱱᱟ ᱥᱮ ᱠᱟᱹᱢᱤ ᱵᱟᱲᱟ ᱦᱚᱸ ᱦᱩᱭ ᱠᱟᱱᱟ᱾ ᱟᱪᱪᱷᱟ ᱚᱱᱟ ᱤᱴᱟᱹ ᱜᱟᱹᱛᱷᱱᱤ ᱜᱮ ᱠᱟᱹᱢᱤᱢ ᱢᱮᱱᱫᱟ ᱥᱮ ᱚᱠᱟᱴᱟᱜ?
ᱤᱴᱟᱹ ᱜᱟᱹᱛᱷᱱᱤ ᱫᱚ ᱵᱟᱝ ᱵᱚᱞᱮ ᱱᱤᱭᱟᱹ
ᱨᱩᱢ ᱠᱩ ᱞᱟᱛᱟᱨ ᱚᱛ ᱵᱟᱝ ᱰᱷᱟᱹᱞᱟᱹᱭᱟ᱾ ᱚᱱᱟ ᱨᱟᱪᱟ ᱠᱚ ᱵᱟᱝ ᱰᱷᱟᱹᱞᱟᱹᱭᱟ ᱟᱫᱚ ᱚᱱᱟ ᱵᱚᱞᱮ ᱰᱷᱟᱹᱞᱟᱹᱭ ᱜᱚᱫ ᱠᱟᱜ-ᱟ ᱾
ᱦᱩᱸ ᱾
ᱰᱟᱹᱞᱟᱹᱭ ᱞᱮᱠᱷᱟᱡ ᱫᱚ ᱢᱟᱱᱮ ᱢᱚᱸᱡᱽ ᱢᱟᱱᱮ ᱜᱩᱰᱩ ᱠᱩ ᱵᱟᱠᱚ ᱵᱷᱩᱜᱟᱹᱜᱟ ᱾ ᱡᱚᱜ ᱥᱟᱯᱷᱟ ᱵᱟᱲᱟᱭ ᱠᱚᱨᱮ ᱦᱚᱸ ᱢᱚᱡᱽ ᱠᱚ ᱫᱟᱜ ᱠᱚ ᱦᱤᱨᱤᱡᱟᱜ ᱨᱮᱦᱚ ᱴᱷᱤᱠ ᱜᱮᱭᱟ ᱵᱟᱝ ᱞᱚᱦᱚᱫᱟ ᱵᱟᱝ ᱞᱚᱥᱚᱫᱚᱜ-ᱟ ᱾ ᱟᱞᱥᱮᱜ ᱢᱟ ᱞᱚᱥᱚᱫᱚᱜ-ᱟ ᱞᱚᱥᱚᱫ ᱫᱚ ᱢᱟᱱᱮ ᱡᱮᱨᱮᱲ ᱜᱮᱭᱟ ᱚᱱᱟ ᱠᱚ ᱪᱷᱟᱰᱟᱣ ᱠᱟᱛᱮᱫ ᱜᱮ ᱦᱟᱸᱜ ᱰᱷᱟᱹᱞᱟᱹᱭ ᱠᱟᱜ ᱦᱩᱭᱩᱜ-ᱟ ᱾
ᱰᱟᱹᱞᱟᱹᱭ ᱞᱮᱠᱷᱟᱡ ᱫᱚ ᱟᱹᱰᱤ ᱜᱟᱱ ᱯᱷᱟᱭᱫᱟ ᱢᱮᱱᱟᱜ-ᱟ ᱰᱟᱹᱞᱟᱹᱭ ᱠᱟᱛᱮᱫ᱾ ᱰᱷᱟᱹᱞᱟᱹᱭ ᱠᱷᱟᱡ ᱫᱚ ᱚᱸᱰᱮ ᱜᱩᱰᱩ ᱦᱚᱸ ᱵᱟᱠᱚ ᱵᱷᱩᱜᱟᱹᱜ-ᱟ ᱥᱮ ᱥᱟᱯᱷᱟ ᱥᱟᱹᱯᱷᱤ ᱵᱩᱡᱷᱟᱹᱜ-ᱟ ᱞᱮᱸᱡᱮᱨ ᱜᱤ ᱾ ᱟᱨ, ᱪᱮᱫ ᱠᱚ ᱢᱮᱱᱟ, ᱡᱟᱸᱦᱟᱸᱭ ᱜᱤ ᱦᱤᱡᱩᱜᱼᱟ ᱛᱚ ᱢᱚᱸᱡᱽ ᱜᱮ ᱠᱴᱷᱟᱹᱬ ᱜᱮ ᱵᱩᱡᱷᱟᱹᱣᱟ᱾
ᱦᱩᱸ
ᱦᱮᱸ
ᱟᱫᱚ ᱰᱷᱟᱹᱞᱟᱹᱭ ᱛᱟᱵᱚᱱ ᱜᱮᱭᱟ, ᱦᱟᱸᱱᱛᱮ ᱞᱟᱦᱟ ᱥᱮᱫ ᱫᱚ ᱵᱟᱝ ᱠᱟᱹᱢᱤᱭᱟ ᱤᱱᱟᱹ ᱠᱚ ᱠᱟᱹᱢᱤ ᱵᱟᱲᱟ ᱠᱟᱛᱮᱜ ᱜᱤ ᱨᱚᱠᱟ ᱦᱩᱭᱩᱜᱼᱟ᱾ ᱟᱫᱚ ᱰᱷᱟᱹᱞᱟᱹᱭ ᱠᱟᱛᱮ ᱧᱮᱞᱚᱜ ᱠᱟᱱᱟ ᱯᱟᱱᱱᱟ ᱛᱟᱱᱱᱟ ᱢᱟᱨᱟᱣ ᱦᱩᱭᱩᱜᱼᱟ, ᱵᱟᱝ ᱥᱟᱯᱷᱟᱣᱟ ᱚᱲᱟᱜ ᱦᱚᱸ᱾ ᱚᱱᱟ ᱠᱚ ᱛᱤᱥᱚᱜ ᱯᱞᱟᱯ ᱯᱟᱨᱟᱜᱼᱟ ᱩᱱ ᱡᱚᱠᱷᱮᱡ ᱯᱟᱞᱞᱟ ᱠᱚᱨᱟᱣᱟ ᱰᱷᱟᱹᱞᱟᱹᱭ ᱠᱟᱛᱮ ᱠᱷᱟᱹᱞᱤ ᱥᱩᱫᱩᱭ ᱵᱷᱟᱹᱞᱟᱹᱭ ᱠᱟᱛᱮ ᱫᱚᱦᱚ ᱠᱟᱜᱼᱟ᱾
ᱦᱮᱸ ᱚᱱᱠᱟ ᱫᱚ ᱰᱷᱟᱹᱞᱟᱹᱭ ᱠᱟᱛᱮᱫ ᱫᱚᱦᱚ ᱠᱟᱜ ᱠᱷᱟᱡ ᱫᱚ ᱟᱹᱰᱤ ᱯᱷᱟᱭᱫᱟ ᱜᱮᱭᱟ, ᱟᱪᱪᱷᱟ ᱟᱞᱮ ᱥᱮᱱ ᱤᱧ ᱫᱤᱥᱟᱹᱭᱮᱫᱟ ᱞᱟᱦᱟ ᱛᱮᱠᱚ ᱰᱷᱟᱹᱞᱟᱹᱭᱮᱫ ᱠᱟᱱ ᱛᱟᱦᱮᱸᱱᱟ ᱥᱮ ᱚᱱᱟ ᱪᱮᱫ ᱠᱚᱪᱚ ᱠᱚ ᱞᱟᱜᱟᱣᱼᱟ ᱚᱱᱟ ᱥᱤᱨᱢᱤᱴ ᱤᱭᱟᱹ ᱜᱤᱛᱤᱞ ᱠᱚ ᱟᱨ ᱚᱱᱟ ᱫᱷᱤᱨᱤ ᱠᱚᱦᱚᱸ ᱟᱹᱰᱤ ᱜᱟᱱ ᱠᱚ ᱞᱟᱜᱟᱣᱟ ᱟᱪᱪᱷᱟ ᱟᱢ ᱫᱚ ᱫᱷᱤᱨᱤ ᱛᱮᱢ ᱰᱷᱟᱹᱞᱟᱹᱭᱫᱟ ᱥᱮ ᱚᱱᱟ ᱠᱟᱹᱴᱤᱡ ᱚᱱᱟ ᱦᱟᱯ ᱤᱧᱪᱤ ᱵᱟᱞᱟ ᱥᱮ ᱪᱮᱫ ᱠᱚ ᱢᱮᱛᱟᱜᱼᱟ, ᱚᱱᱟᱛᱮᱢ ᱰᱷᱟᱹᱞᱟᱹᱭᱫᱟ? ᱪᱮᱫ ᱮᱢ ᱞᱟᱜᱟᱣᱟᱜ ᱠᱟᱱᱟ?
ᱰᱷᱟᱹᱞᱟᱹᱭ ᱫᱚ ᱦᱟᱸᱜ ᱚᱱᱟ ᱤᱭᱟᱹ ᱯᱷᱟᱭᱵᱮᱴ ᱦᱮᱱᱟᱜᱼᱟ। ᱯᱷᱟᱭᱵᱮᱴ ᱠᱟᱱᱟ ᱟᱫᱚ ᱚᱱᱟ ᱢᱮᱥᱟᱞ ᱧᱚᱜ ᱜᱮᱭᱟ ᱚᱱᱟ ᱦᱟᱯ ᱤᱧᱪᱤ ᱦᱚᱸ ᱦᱮᱱᱟᱜᱼᱟ ᱯᱨᱟᱭᱵᱷᱮᱴ ᱦᱚᱸ ᱦᱮᱱᱟᱜᱼᱟ, ᱟᱫᱚ ᱚᱱᱟ ᱛᱮᱜᱤ ᱢᱟᱱᱮ ᱢᱚᱡ ᱰᱷᱟᱹᱞᱟᱹᱭ ᱟᱛᱮ ᱰᱷᱟᱹᱞᱟᱹᱭ ᱫᱚ ᱦᱟᱱᱟ ᱨᱩᱢ ᱠᱚᱫᱚ ᱟᱛᱮ ᱞᱟᱛᱟᱨ ᱚᱞ ᱫᱚ ᱚᱱᱟ ᱦᱟᱯ ᱤᱧᱪᱤ ᱛᱮ ᱵᱚᱞᱮ ᱢᱚᱡ ᱰᱷᱟᱹᱞᱟᱹᱭᱚᱜᱼᱟ ᱟᱫᱚ ᱦᱟᱯ ᱤᱧᱪᱤ ᱫᱚ ᱵᱟᱹᱱᱩᱜᱼᱟ ᱟᱫᱚ ᱚᱱᱟᱴᱟᱜ ᱫᱷᱤᱨᱤ ᱦᱮᱸᱱᱟᱜᱼᱟ, ᱟᱭᱢᱟ ᱫᱤᱱ ᱨᱮ ᱧᱩᱨᱟᱹᱜ ᱫᱟ ᱚᱱᱟᱜᱮ ᱦᱮᱸᱱᱟᱜᱼᱟ ᱟᱫᱚ ᱚᱱᱟ ᱛᱮᱜᱤ ᱠᱟᱹᱢᱤ ᱦᱩᱭᱩᱜᱼᱟ ᱛᱤᱱᱟᱹᱜ ᱮᱢ ᱠᱤᱨᱤᱧᱟ ᱯᱚᱭ ᱥᱟ ᱠᱷᱚᱱᱟ ᱵᱟᱧᱪᱟᱣ ᱦᱩᱭᱩᱜᱼᱟ ᱚᱱᱟ ᱦᱚᱸ ᱠᱷᱟᱨᱪᱟ ᱠᱟᱜ ᱦᱩᱭᱩᱜᱼᱟ।
ᱩᱸᱜ ᱦᱩᱸ᱾ ᱵᱟᱠᱷᱟᱡ ᱫᱚ ᱰᱷᱟᱹᱞᱟᱹᱭ ᱠᱟᱜ ᱠᱷᱟᱡ ᱫᱚ ᱡᱷᱚᱛᱚᱣᱟᱜ ᱜᱮ ᱦᱩᱭᱩᱜᱼᱟ, ᱟᱨ ᱦᱟᱸᱱᱛᱮ ᱱᱟ ᱫᱚ ᱡᱚᱠᱷᱚᱱ ᱛᱤᱱᱟᱹᱜ ᱯᱚᱭᱥᱟ ᱠᱚᱦᱚᱸ ᱵᱟᱧᱪᱟᱣ ᱦᱩᱭ ᱫᱟᱲᱮᱭᱟᱜᱼᱟ, ᱤᱱᱟᱹᱜ ᱜᱮ ᱵᱟᱧᱪᱟᱣ ᱦᱩᱭᱩᱜᱼᱟ, ᱵᱟᱧᱪᱟᱣ ᱞᱮᱠᱷᱟᱱᱡ ᱚᱱᱟ ᱫᱚ ᱦᱟᱱ ᱛᱮ ᱱᱚᱱᱛᱮ ᱮᱴᱟᱜ ᱨᱮ ᱵᱷᱮᱜᱟᱨ ᱮᱢ ᱞᱟᱜᱟᱣ ᱫᱟᱲᱮᱭᱟᱜᱼᱟ ᱠᱟᱹᱢᱤᱨᱮ।
ᱪᱮᱫ ᱠᱚᱢ ᱪᱤᱠᱠᱟ ᱵᱟᱲᱟᱭ ᱛᱞᱟᱝᱼᱟ?
ᱩᱸ᱾
ᱠᱚᱣᱟ
ᱪᱮᱫ ᱦᱚᱸ ᱵᱟᱱᱩᱜᱼᱟ ᱤᱥᱠᱩᱞ ᱥᱮᱜ ᱤᱫᱤ। ᱡᱟᱦᱟᱸᱱᱟᱜ ᱫᱚ ᱚᱝᱠᱟ ᱮᱥᱯᱮᱥᱟᱞ ᱠᱟᱹᱢᱤ ᱫᱚ ᱦᱟᱸᱜ ᱵᱟᱝ ᱦᱩᱭᱩᱜ ᱠᱟᱱᱟ। ᱚᱸ᱾
ᱦᱮᱸ᱾ ᱦ
ᱪᱮᱜᱼᱮᱢ ᱪᱤᱠᱟ ᱵᱟᱲᱟᱭᱫᱟᱢ ᱟᱢᱫᱚ ᱛᱚᱵᱮ?
ᱟᱫᱚ ᱤᱥᱠᱩᱞ ᱥᱮᱫ ᱥᱮᱱ ᱦᱩᱭ ᱠᱟᱱᱟ ᱟᱫᱚ ᱛᱤᱱ ᱡᱚᱠᱷᱮᱡ ᱪᱷᱩᱴᱤ ᱠᱚᱫᱚ ᱦᱩᱭᱩᱜᱼᱟ ᱦᱟᱸᱜ?
ᱪᱷᱩᱴᱤ ᱫᱚ ᱦᱟᱸᱜ ᱦᱟᱱᱮ ᱥᱟᱲᱮ ᱮᱜᱟᱨᱚ ᱵᱟᱡᱮ ᱥᱮᱫ ᱜᱮ ᱦᱟᱸᱜ ᱦᱩᱭᱩᱜᱼᱟ ᱪᱷᱩᱴᱤ ᱠᱚᱫᱚ᱾
ᱦᱮᱸ᱾
ᱦᱩᱸ ᱟᱢᱜᱮ ᱪᱮᱫ ᱮᱢ ᱪᱤᱠᱟ ᱵᱟᱲᱟᱭᱫᱟ?
ᱥᱟᱲᱮ ᱮᱜᱟᱨᱚ ᱵᱟᱨᱚ ᱵᱟᱡᱮ ᱦᱟᱝ?
ᱦᱮᱸ ᱥᱟᱲᱮ ᱮᱟᱨᱳ ᱵᱟᱡᱮ ᱦᱟᱸᱜ ᱪᱷᱩᱴᱤᱩ ᱠᱚᱫᱚ ᱦᱩᱭᱩᱜᱼᱟ, ᱟᱫᱚ ᱤᱝᱠᱟ ᱵᱟᱲᱟ ᱛᱮᱜᱮ ᱵᱟᱨᱚ ᱵᱟᱡᱟᱜᱼᱟ᱾
ᱟᱫᱚ ᱞᱟᱹᱭ ᱛᱟᱞᱟᱝ ᱯᱟᱲᱦᱟᱜ ᱮᱢ ᱪᱟᱞᱟᱣ ᱠᱟᱱᱟ ᱥᱮ ᱵᱚᱞᱮ ᱯᱟᱲᱦᱟᱣ ᱛᱩᱞᱩᱢ ᱮᱢ ᱪᱟᱞᱟᱣ ᱠᱟᱱ ᱛᱟᱞᱟᱝᱟ?
ᱦᱮᱸ ᱯᱟᱲᱦᱟᱣ ᱠᱚ ᱞᱟᱹᱜᱤᱫ ᱦᱟᱸᱜ ᱦᱮᱡ ᱦᱩᱭ ᱠᱟᱱᱟ ᱱᱤᱛᱚᱜ ᱫᱚ᱾ ᱟᱫᱚ ᱩᱱᱠᱩ ᱦᱟᱸ ᱱᱤᱛᱚᱜ ᱧᱮᱞ ᱠᱚ ᱦᱩᱭᱩᱜᱼᱟ ᱩᱝᱠᱩ ᱥᱮᱫ ᱜᱮ ᱰᱤᱭᱩᱴᱤ ᱢᱟ ᱦᱟᱸᱱᱟ ᱱᱟᱣᱟ ᱪᱮᱫ ᱪᱚᱝ ᱟ
ᱟᱪᱪᱷᱟ᱾
ᱦᱮᱸ᱾
ᱯᱨᱟᱭᱵᱷᱮᱴ ᱨᱮ ᱢᱟᱱᱮᱢ ᱡᱚᱵ ᱮᱫ ᱠᱟᱱᱟ ᱵᱟᱝ,
ᱦᱮᱸ ᱡᱟᱦᱟᱸ ᱞᱮᱠᱟ ᱤᱭᱟᱹ ᱦ ᱦᱩᱭᱩᱜ ᱠᱟᱱᱟ ᱵᱚᱞᱮ ᱪᱟᱞᱟᱜ ᱦᱤᱡᱩᱜ ᱠᱟᱱᱤᱧ, ᱥᱚᱢᱚᱭᱮ ᱧᱟᱢ ᱟᱠᱟᱱᱟ ᱥᱚᱢᱚᱭ ᱥᱚᱢᱚᱭ ᱨᱮ, ᱠᱷᱟᱹᱞᱤ ᱦᱤᱡᱩᱜ ᱢᱮ ᱟᱨ ᱪᱟᱞᱟᱜ ᱢᱮ ᱟᱨ ᱚᱱᱟᱟᱜ ᱦᱚᱸᱚᱸ ᱧᱮᱞ ᱦᱩᱭᱩᱜ ᱠᱟᱱᱟ ᱦᱟᱱᱟ ᱱᱚᱣᱟᱣᱟ। ᱪᱮᱫ ᱮᱢ ᱪᱮᱠᱟᱭᱟᱮ ᱫᱚ ᱠᱷᱟᱹᱞᱤ ᱦᱚᱸ ᱛᱟᱦᱮᱱ ᱦᱩᱭᱩᱜ ᱠᱟᱱᱟ ᱛᱚ ᱡᱟᱦᱟᱱᱟᱜ ᱮᱢ ᱪᱮᱟᱭ ᱞᱮᱠᱷᱟᱡ ᱫᱚ। ᱚᱱᱟ ᱡᱟᱜᱮ ᱦᱤᱡᱩᱜᱼᱟ ᱚᱱᱛᱮ ᱱᱚᱛᱮ ᱠᱷᱚᱡ ᱚᱱᱟ ᱦᱚᱸ ᱢᱤᱫᱴᱮᱱ ᱧᱮᱞ ᱦᱩᱭᱩᱜ ᱠᱟᱱᱟ,
ᱦᱮᱸ ᱦᱮᱸ ᱮᱱᱛᱮ ᱡᱟᱜᱮ ᱵᱟᱢ ᱨᱳᱡᱽᱜᱟᱨ ᱞᱮᱠᱷᱟᱡ ᱟᱫᱚ ᱦᱩᱭᱩᱜ-ᱟ ᱠᱷᱟᱹᱞᱤ ᱟᱹᱣᱨᱤ ᱫᱟᱬᱟ ᱵᱟᱲᱟ ᱠᱟᱛᱮᱫ ᱵᱟᱝ ᱦᱩᱭᱩᱜ ᱟ, ᱦᱟᱪᱮᱫ ᱠᱚ ᱢᱮᱱᱟ ᱛᱟᱦᱮᱸᱱ ᱫᱚ ᱚᱸᱰᱮ, ᱥᱩᱨ ᱨᱮᱜᱮ ᱦᱩᱭᱩᱜ ᱠᱟᱱᱟ ᱥᱮ ᱚᱠᱟᱥᱮᱫ ᱵᱚᱞᱮ ᱚᱠᱟᱥᱮᱫ ᱨᱮ ᱛᱟᱦᱮᱱ ᱫᱚ ᱦᱩᱭᱩᱜ ᱠᱟᱱᱟ ᱥᱮ ᱛᱤᱱᱟᱹᱜ ᱡᱤᱞᱤᱧ ᱮᱢ ᱪᱟᱞᱟᱜ ᱦᱥᱡᱩᱜ ᱠᱟᱱᱟ,
ᱦᱩ ᱛᱟᱦᱮᱱ ᱫᱚᱦ ᱱᱚᱜᱼᱚᱭ ᱦᱮᱸ᱾ ᱛᱟᱦᱮᱸᱱ ᱫᱚ ᱱᱟᱦᱟᱸᱜ ᱱᱚᱳᱭᱟ ᱤᱥᱠᱩᱞ ᱨᱮᱫᱚ ᱵᱟᱝ ᱛᱟᱦᱮᱱ ᱦᱩᱭᱩᱜ ᱠᱟᱱᱟ ᱟᱫᱚ ᱱᱤᱛᱚᱜ ᱫᱚ ᱟᱫᱚ ᱞᱟᱦᱟ, ᱫᱚ ᱦᱟᱜ ᱛᱟᱦᱮᱸᱱ ᱦᱩᱭᱩᱜ ᱠᱟᱱ ᱛᱟᱦᱮᱱ ᱜᱮᱭᱟ,
ᱦᱮᱸ
ᱱᱤᱛᱳᱜ ᱫᱚ ᱦᱟᱸᱜ ᱤᱥᱠᱩᱞ ᱨᱮᱫᱚ ᱵᱟᱝᱼᱟ ᱱᱚᱜᱼᱚᱭ ᱵᱟᱦᱦᱨᱮ ᱨᱮ ᱛᱷᱚᱲᱟ ᱢᱳᱲ ᱢᱮᱱᱟᱜᱼᱟ ᱡᱮᱞᱮᱧ ᱧᱚᱜ ᱨᱮᱜᱮ ᱟᱫᱚ ᱚᱸᱰᱮᱜᱮ ᱱᱚᱜᱼᱚᱭ ᱦᱟᱜ ᱦᱮᱡ ᱪᱟᱞᱟᱣ ᱦᱤᱡᱩᱜ ᱦᱳᱭᱳᱜ ᱠᱟᱱᱟ ᱵᱟᱹᱭᱦᱟᱹᱲ ᱵᱟᱹᱭᱦᱟᱹᱲ ᱛᱮ ᱜᱟᱞᱢᱟᱨᱟᱣ ᱜᱟᱞᱢᱟᱨᱟᱣ ᱛᱮ ᱦᱟᱸᱜ ᱦᱤᱡᱩᱜ ᱦᱩᱭᱩᱜ ᱠᱟᱱᱟ ᱥᱮ ᱪᱟᱢᱟ ᱠᱟᱜ ᱠᱟᱱᱟ, ᱫᱚ ᱱᱟᱥᱛᱟ ᱵᱟᱲᱟ ᱠᱚᱫᱚ ᱦᱩᱭᱱᱟ,
ᱱᱟᱥᱛᱟ ᱵᱟᱲᱟ ᱟᱹᱣᱨᱤ ᱦᱩᱭᱩᱜᱼᱟ ᱟᱹᱣᱨᱤ ᱠᱚ ᱛᱮᱭᱟᱨᱟ,
ᱛᱷᱚᱲᱟ ᱛᱤᱦᱤᱧ ᱢᱟ ᱞᱟᱦᱟᱨᱮ ᱵᱮᱨᱮᱫ ᱦᱩᱭ ᱠᱟᱱᱟ ᱪᱮᱫ ᱢᱤᱫᱴᱟᱝ ᱦᱟᱱᱟ ᱱᱚᱣᱟ ᱪᱤᱠᱟᱹᱭ ᱦᱩᱭᱩᱜ ᱠᱟᱱᱟ ᱟᱫᱚ, ᱚᱱᱟ ᱤᱥᱤᱱ ᱵᱟᱥᱟᱝ ᱥᱮᱫ ᱢᱟ ᱛᱷᱚᱲᱟ ᱛᱟᱭᱚᱢ ᱦᱩᱭ ᱠᱟᱱᱟ,
ᱦᱩᱸ
ᱦᱩᱭᱩᱜᱼᱟ ᱦᱟᱜ ᱥᱚᱢᱳᱚᱭ ᱨᱮ ᱵᱚᱞᱮ ᱦᱩᱞᱟ ᱢᱟᱫᱷᱮᱨ ᱠᱷᱚᱱ ᱫᱚ ᱛᱮᱦᱮᱧ ᱫᱚ ᱞᱮᱴ ᱧᱚᱜ ᱜᱮᱭᱟ,
ᱦᱩᱸ
ᱟᱫᱚ ᱪᱮᱫ ᱠᱚ ᱢᱮᱱᱟ ᱛᱚᱵᱮ, ᱚᱲᱟᱜ ᱠᱷᱚᱡ ᱜᱮ ᱪᱟᱞᱟᱣ ᱦᱩᱭᱩᱜ ᱠᱟᱱᱟ ᱥᱮ ᱵᱚᱞᱮ ᱨᱩᱢ ᱵᱷᱟᱲᱟ ᱠᱚᱨᱮᱢ ᱛᱟᱦᱮᱱᱚᱜ ᱠᱟᱱᱟ,
ᱦᱮᱸ ᱚᱲᱟᱜ ᱠᱷᱚᱡ ᱫᱚ ᱦᱟᱸᱟᱜ ᱵᱟᱝ ᱪᱟᱞᱟᱜ ᱦᱤᱡᱩᱜ ᱦᱩᱭᱩᱜ ᱠᱟᱱᱟ ᱮᱱᱛᱮ ᱚᱲᱟᱜ ᱨᱮᱫᱚ ᱟᱹᱰᱤ ᱡᱮᱞᱮᱧ ᱜᱮᱭᱟ ᱡᱚᱠᱷᱚᱱ ᱚᱲᱟᱜ ᱠᱷᱚᱱᱚ ᱮᱢ ᱪᱟᱞᱟᱜ ᱦᱤᱡᱩᱜᱼᱟ ᱛᱚ ᱟᱹᱰᱤ ᱢᱩᱥᱠᱤᱞ, ᱟᱹᱰᱤ ᱡᱮᱞᱤᱧ ᱠᱷᱚᱡ ᱪᱟᱞᱟᱜᱼᱟ ᱦᱤᱡᱩᱜ ᱛᱤᱭᱳᱜᱟᱢ ᱵᱟᱢ ᱛᱤᱭᱟᱹᱜᱟ ᱟᱨ ᱜᱚᱴᱟ ᱫᱤᱱ ᱫᱚ ᱮᱠᱟᱞᱜ ᱜᱮ ᱵᱟᱝ ᱦᱩᱭᱩᱜᱼᱟ ᱚᱱᱠᱟ ᱫᱚ ᱟᱫᱚ ᱚᱱᱟ, ᱟᱜ ᱱᱚᱛᱮ ᱨᱮᱜᱮ ᱢᱤᱫᱴᱮᱱ ᱨᱩᱢ ᱧᱟᱢ ᱟᱠᱟᱱᱟ ᱦᱟᱸᱜ ᱱᱚᱸᱰᱮ ᱠᱷᱚᱡ ᱜᱮ ᱪᱟᱞᱟᱣ ᱦᱤᱡᱩᱜ ᱫᱚ ᱦᱩᱭᱩᱜ ᱠᱟᱱᱟ, ᱟᱨ ᱵᱟᱠᱷᱟ ᱫᱚ ᱡᱟᱦᱟ ᱱᱚᱝᱠᱟᱱ ᱮᱥᱯᱮᱥᱟᱞ ᱚᱲᱟᱜ ᱠᱷᱚᱡ ᱫᱚ ᱦᱟᱸ ᱵᱟᱝ ᱪᱟᱞᱟᱜ ᱦᱤᱡᱩᱜ ᱦᱩᱭᱩᱜ ᱠᱟᱱᱟ ᱚᱱᱟ ᱞᱟᱹᱜᱤᱫ ᱛᱮ,
ᱟᱫᱚ ᱪᱮᱫ ᱠᱚ ᱢᱮᱱᱟ ᱦᱟᱸ ᱮᱭᱟ ᱨᱩᱢ ᱨᱮ ᱡᱚᱛᱚᱣᱟᱜ ᱜᱮ ᱥᱩᱵᱤᱫᱷᱟ ᱢᱮᱱᱟᱜᱼᱟ ᱫᱟᱜ ᱠᱚ ᱵᱟᱛᱷᱨᱩᱢ ᱠᱚ,
ᱦᱮᱸ ᱚᱠᱟᱴᱟᱜ ᱛᱟᱦᱮᱱ ᱡᱩᱲᱩᱲ ᱠᱟᱱᱟ ᱦᱟᱸᱜ,
ᱨᱩᱢ ᱫᱚ ᱦᱮᱱᱟᱜᱼᱟ ᱟᱨ ᱛᱤᱱᱟᱹᱜ ᱜᱟᱱ ᱠᱮᱨᱟᱭ ᱠᱚ ᱦᱟᱛᱟᱳ ᱮᱫ ᱠᱟᱱᱟ,
ᱚᱱᱟ ᱠᱚᱫᱚ ᱢᱮᱱᱟᱜ ᱜᱮᱭᱟ,
ᱟᱫᱚ ᱤᱱᱠᱟ ᱫᱤᱦᱟᱛᱤ ᱮᱨᱤᱭᱟ ᱨᱮᱢ ᱛᱟᱦᱮᱱ ᱠᱟᱱᱟ ᱥᱮ ᱯᱩᱨᱟᱹ ᱥᱚᱦᱚᱨ ᱵᱟᱡᱟᱨ ᱠᱟᱱᱟ,
ᱚᱱᱟ ᱫᱚ, ᱵᱟᱝ ᱪᱮᱫ ᱥᱚᱦᱚᱨ ᱵᱟᱡᱟᱨ ᱫᱚ ᱚᱱᱠᱟ ᱫᱚ ᱵᱟᱝ ᱠᱟᱱᱟ ᱦᱟᱸᱜ, ᱵᱮᱦᱟᱛ ᱮᱨᱤᱭᱟ ᱠᱟᱱ, ᱪᱮᱫ ᱢᱮᱛᱟᱜ ᱢᱮ ᱠᱟᱹᱴᱤᱡ ᱢᱟᱨᱟᱝ ᱵᱟᱡᱟᱨ ᱢᱮᱱᱟᱜᱼᱟ, ᱚᱱᱟ ᱵᱩᱞᱩᱝ ᱥᱩᱱᱩᱢ, ᱥᱚᱣᱫᱟ ᱠᱚᱥᱮ ᱟᱫᱚ ᱵᱟᱨᱭᱟ ᱯᱮᱭᱟ ᱫᱚᱠᱟᱱ ᱢᱮᱱᱟᱜᱼᱟ ᱥᱮ ᱟᱭᱢᱟ ᱜᱮ ᱫᱚᱠᱟᱱ ᱫᱚ ᱢᱮᱱᱟᱜᱼᱟ ᱟᱫᱚ, ᱟᱹᱰᱤ ᱞᱮᱸᱴ ᱵᱟᱡᱟᱨ ᱵᱟᱝ ᱠᱟᱱ ᱟᱨ ᱢᱮᱱᱟ ᱮᱴ ᱵᱟᱝ ᱢᱤᱭᱟᱢ ᱥᱟᱭᱤᱡ ᱨᱮᱭᱟᱜ ᱨᱮᱱᱟᱜ ᱠᱟᱱᱟ ᱚᱱᱟ ᱵᱟᱡᱟᱨ ᱫᱚ, ᱟᱫᱚ ᱚᱸᱰᱮᱜᱮ ᱛᱟᱦᱮᱸᱱ ᱚᱜ ᱦᱩᱭᱩᱜ ᱠᱟᱱᱟ, ᱟᱨ ᱚᱱᱟ ᱨᱮᱭᱟᱜ ᱥᱩᱵᱤᱫᱷᱟ ᱧᱮᱞ ᱞᱮᱠᱷᱟᱱᱡ ᱫᱚ ᱨᱩᱢ ᱢᱮᱱᱟᱜᱼᱟ ᱢᱤᱫᱴᱮᱱ ᱟᱨ ᱡᱟᱦᱟᱱᱟᱜ ᱮᱥᱯᱮᱥᱟᱞ ᱦᱟᱜ ᱨᱩᱢ ᱠᱚᱫᱚ ᱵᱟᱹᱱᱩᱜ ᱠᱟᱫᱟ, ᱟᱫᱚ ᱚᱱᱟ ᱠᱚᱨᱮᱜ ᱜᱤ ᱦᱟᱸᱜ ᱵᱟᱦᱨᱮ ᱥᱮᱫ ᱜᱮ ᱪᱟᱞᱟᱜᱼᱟ ᱦᱟᱸᱜ ᱚᱝᱠᱟ ᱡᱟᱦᱱᱟᱜ ᱮᱥᱯᱮᱥᱟᱞ ᱵᱟᱹᱱᱩᱜᱼᱟ ᱚᱸᱰᱮ ᱯᱩᱭᱥᱟ ᱧᱟᱢᱚᱜ ᱠᱟᱱᱟ ᱚᱱᱟ ᱨᱮ ᱟᱫᱷᱟ ᱢᱮᱛᱟᱜ ᱢᱮ᱾ ᱟᱫᱷᱟ ᱦᱟᱸᱜ ᱚᱸᱰᱮ ᱡᱚᱢᱟᱭ ᱦᱩᱭᱩᱜ ᱠᱟᱱᱟ, ᱟᱫᱚ ᱟᱫᱷᱟ ᱫᱚ ᱦᱟᱸᱜ ᱱᱚᱜᱼᱚᱭ ᱦᱮᱸ ᱟᱫᱷᱟ
ᱴᱷᱤᱠ ᱜᱮᱭᱟ ᱵᱮᱵᱚᱥᱛᱟ ᱢᱟᱱᱮ ᱴᱷᱤᱠ ᱦᱮᱸᱱᱟᱜ ᱠᱷᱟᱡ ᱫᱚ ᱴᱷᱤᱠ ᱜᱮᱭᱟ ᱡᱚᱛᱚ ᱱᱚᱜᱚᱭ ᱢᱮᱱ ᱵᱮᱵᱚᱥᱛᱟ ᱢᱟ ᱫᱟᱜ ᱟᱨ ᱵᱟᱛᱷᱨᱩᱢ ᱠᱚᱜᱤ ᱚᱱᱟ ᱠᱚᱜᱤ ᱢᱮᱱ ᱵᱷᱚᱨᱥᱟ ᱢᱟ ᱢᱟᱱᱮ ᱫᱟᱜ ᱟᱨ ᱵᱟᱛᱨᱩᱢ ᱛᱟᱦᱮ ᱞᱮᱱᱠᱷᱟᱱ ᱠᱟᱹᱢᱤ ᱢᱟᱱᱮ ᱩᱥᱟᱹᱨᱟᱜᱼᱟ᱾
ᱥᱮᱛᱟᱜ ᱟᱭᱩᱵ ᱥᱮᱢ ᱪᱟᱞᱟᱜ ᱦᱤᱡᱩᱜ ᱠᱟᱱᱟ ᱛᱚᱵᱮ ᱚᱸᱰᱮ ᱴᱟᱭᱤᱢ ᱤᱥᱠᱩᱞ ᱛᱮ ᱜᱤᱫᱽᱨᱟᱹ ᱯᱟᱲᱦᱟᱢ ᱪᱟᱞᱟᱜ ᱠᱟᱱᱟ ᱚᱱᱟ ᱫᱚ ᱴᱟᱭᱤᱢ ᱢᱮᱴᱮᱱ ᱦᱩᱭᱩᱜᱼᱟ ᱛᱚ, ᱴᱟᱭᱤᱢ ᱴᱩ ᱴᱟᱭᱤᱢ ᱠᱟᱹᱢᱤ ᱦᱩᱭᱩᱜᱼᱟ, ᱴᱟᱭᱤᱢ ᱠᱷᱚ ᱛᱷᱚᱲᱟᱢ ᱛᱟᱭᱚᱢ ᱞᱮᱱᱠᱷᱟᱡ ᱠᱚ ᱨᱚᱲ ᱧᱚᱜᱟ ᱦᱮᱰ ᱠᱩ᱾
ᱦᱮᱸ ᱚᱝᱠᱟ ᱜᱤ ᱦᱮᱸ ᱚᱝᱠᱟ ᱠᱟᱱ ᱜᱮᱭᱟ ᱱᱚᱜᱼᱚᱭ ᱴᱟᱭᱤᱢ ᱦᱚᱸ ᱦᱩᱭᱱᱟ ᱥᱟᱛ ᱴᱟ ᱵᱟᱡᱮ ᱠᱷᱚᱱ ᱠᱟᱱ ᱛᱟᱞᱮᱭᱟ ᱟᱫᱚ ᱛᱷᱚᱲᱟ ᱜᱟᱱ ᱦᱟᱸᱜ ᱥᱚᱢᱚᱭ ᱫᱚ ᱯᱟᱨᱚᱢ ᱧᱚᱜ ᱛᱤᱦᱤᱧ ᱫᱚ᱾ ᱟᱫᱚ ᱫᱟᱠᱟ ᱠᱚ ᱡᱚᱢᱮᱜ ᱠᱟᱱ ᱛᱟᱦᱮᱸᱱᱟ ᱛᱷᱚᱲᱟ ᱜᱟᱱ ᱚᱝᱠᱟ ᱡᱚᱢ ᱡᱚᱢ ᱛᱮᱜᱤ ᱯᱟᱨᱚ ᱢᱚᱜ ᱜᱮᱭᱟ ᱠᱚ ᱚᱠᱟ ᱥᱚᱢᱚᱭ ᱫᱚ ᱦᱟᱸᱜ ᱟᱫᱚ ᱚᱠᱟ ᱥᱚᱢᱚᱭ ᱫᱚ ᱦᱟᱸᱜ ᱥᱟᱹᱦᱤ ᱥᱚᱢᱚᱭ ᱨᱮ ᱜᱮ
ᱚ ᱟᱫᱚ ᱥᱮᱛᱟᱜ ᱨᱮᱜᱮ ᱜᱤᱫᱽᱨᱟᱹ ᱠᱚᱫᱚ ᱢᱮᱱᱮ ᱥᱮᱛᱟᱜ ᱨᱮ ᱜᱮ ᱜᱤᱫᱽᱨᱟᱹ ᱠᱚᱫᱚ ᱫᱟ ᱠᱟ ᱠᱚ ᱡᱚᱢ ᱚᱪᱚᱭᱮᱜ ᱠᱚᱣᱟ ᱤᱱᱟᱹ ᱠᱟᱛᱮᱫ ᱜᱮ ᱠᱚ ᱤᱥᱠᱩᱞ ᱢᱟᱱᱮ ᱠᱮᱞᱟᱥ ᱠᱚ ᱫᱩᱲᱩᱵ ᱮᱫ ᱠᱚᱣᱟ ᱵᱟᱝ? ᱟᱫᱚ ᱜᱤᱫᱽᱨᱟᱹ ᱠᱚᱫᱚ ᱠᱷᱟᱹᱞᱤ ᱦᱳᱥᱴᱮᱞ ᱨᱮᱜᱮ ᱚᱸᱰᱮ ᱛᱟᱦᱮᱸᱱ ᱦᱳᱭᱳᱜ ᱠᱟᱱᱟ ᱥᱮ ᱰᱮᱥ ᱥᱩᱨ ᱰᱮᱥ ᱤᱥᱠᱩᱞᱳᱜ ᱨᱮ ᱦᱚᱸᱠᱚ ᱪᱟᱞᱟᱣ ᱦᱤᱡᱩᱜ ᱠᱟᱱᱟ᱾
ᱦᱳᱥᱴᱮᱞ ᱨᱮ ᱦᱚᱸ ᱢᱮᱱᱟᱜ ᱠᱚᱣᱟ ᱟᱨ ᱰᱮᱥ ᱦᱮᱸ ᱰᱮᱥ ᱠᱚᱞᱟᱨ ᱦᱚᱸ ᱢᱮᱱᱟᱜ ᱠᱚᱣᱟ ᱰᱮᱥ ᱠᱚᱞᱟᱨ ᱦᱚᱸᱠᱚ ᱪᱟᱞᱟᱣ ᱦᱤᱡᱩᱜ ᱠᱟᱱᱟ, ᱜᱟᱹᱰᱤ ᱠᱚ ᱤᱫᱤᱫᱟ᱾ ᱟᱨ ᱚᱱᱟ ᱜᱟᱰᱤ ᱛᱮᱠᱚ ᱟᱹᱜᱩᱭᱮᱫ ᱠᱚᱣᱟ ᱟᱨ ᱦᱳᱥ ᱴᱮᱞ ᱨᱮ ᱦᱚᱸ ᱢᱮᱱᱟᱜ ᱠᱚᱣᱟ ᱦᱳᱥᱴᱮᱞ ᱨᱮᱦᱚᱸ ᱛᱟᱦᱮᱸᱱ ᱠᱟᱱᱟ ᱟᱹᱰᱤ ᱜᱟᱱ ᱜᱮ᱾ ᱡᱟᱹᱥᱛᱤ ᱫᱚ ᱦᱟᱸ ᱤᱥᱠᱩᱞᱟᱨ ᱨᱮᱫᱚ ᱟᱹᱰᱤ ᱠᱚᱢ ᱜᱮ᱾
ᱟᱹᱰᱤ ᱠᱚᱢ ᱜᱮ ᱦᱟᱝ?
ᱦᱮᱸ ᱟᱹᱰᱤ ᱠᱚᱢ ᱜᱮ᱾
ᱦᱮᱸ ᱦᱳᱥᱴᱮᱞ ᱨᱮ ᱛᱟᱦᱮᱸᱱ ᱦᱚᱸ ᱴᱷᱤᱠ ᱜᱮᱭᱟ ᱚᱱᱮ ᱠᱷᱚᱨᱪᱟ ᱵᱚᱞᱮ ᱛᱷᱚᱲᱟ ᱰᱷᱮᱨ ᱧᱚᱜᱼᱟ, ᱟᱫᱚ ᱠᱷᱟᱸᱨᱪᱟ ᱰᱷᱮᱨ ᱧᱚᱜ ᱫᱚ ᱪᱤᱠᱟᱹᱭ ᱱᱟ ᱢᱟᱱᱮ ᱜᱤᱫᱽᱨᱟᱹᱣ ᱟᱜ ᱟᱫᱚᱛ ᱞᱟᱜᱟᱜᱼᱟ, ᱵᱟᱦᱨᱮ ᱛᱟᱦᱮᱸ ᱨᱮᱭᱟᱜ ᱟᱫᱚᱛ ᱞᱟᱜᱟᱜᱼᱟ ᱪᱮᱫ ᱞᱮᱠᱟ ᱟ ᱫᱨᱟᱛ ᱠᱚ ᱛᱟᱦᱮᱸᱱᱟ ᱚᱱᱟ ᱠᱚ ᱢᱟᱱᱮ ᱡᱷᱚᱛᱚ ᱠᱚ ᱦᱮᱣᱟ ᱪᱟᱵᱟᱜᱼᱟ᱾ ᱟᱨ ᱚᱱᱠᱟ ᱟᱫᱚᱢ ᱜᱤᱫᱽᱨᱟᱹ ᱫᱚ ᱦᱟᱸᱜ ᱠᱷᱟᱹᱞᱤᱢ ᱤᱫᱤ ᱦᱚᱴᱚ ᱠᱟᱜ ᱟᱨ ᱠᱷᱟᱹᱞᱤ ᱠᱚ ᱨᱟᱜᱟ ᱜᱚᱜᱚ-ᱵᱟᱵᱟ ᱜᱮᱠᱚ ᱩᱭᱦᱟᱹᱨ ᱠᱚᱣᱟ, ᱠᱟᱣ ᱠᱟᱣ ᱠᱚ ᱨᱟᱜᱼᱟ ᱚᱝᱠᱟ ᱟᱭᱢᱟ ᱡᱟᱭᱜᱟ ᱨᱮᱧ ᱧᱮᱞ ᱵᱟᱲᱟ ᱠᱟᱜ ᱠᱚᱣᱟ ᱚᱱᱟ ᱠᱟᱨᱚᱱ ᱛᱮ ᱟᱭᱢᱟ ᱴᱮᱱ ᱜᱤᱫᱽᱨᱟᱹ ᱚᱱᱠᱟ ᱦᱳᱥᱴᱮᱞ ᱠᱷᱚᱱ ᱠᱚ ᱩᱰᱩᱜ ᱟᱜᱩ ᱵᱟᱲᱟ ᱠᱮᱫ ᱠᱚᱣᱟ, ᱜᱤᱫᱽᱨᱟᱹ ᱫᱟᱭᱟ ᱟᱫᱚᱛ ᱛᱷᱚᱲᱟ ᱚᱱᱮ ᱠᱚ ᱢᱮᱱ ᱠᱷᱟᱱ ᱜᱚᱜᱚᱼᱵᱟᱵᱟ ᱦᱚᱸ ᱫᱟᱭᱟ ᱢᱟᱭᱟ ᱟᱲᱟᱜ ᱜᱤᱰᱤ ᱠᱟᱜ ᱦᱩᱭᱩᱜᱼᱟ, ᱜᱤᱫᱽᱨᱟᱹᱣᱟᱜ ᱚᱱᱮ ᱠᱚ ᱢᱮᱱ ᱞᱮ ᱠᱟ ᱡᱟᱦᱟᱸᱱᱟᱜ ᱧᱟᱢ ᱞᱟᱜᱤᱫ ᱛᱮ ᱡᱟᱦᱟᱸᱱᱟᱜ
ᱦᱩᱸ᱾
ᱦᱳᱭᱳᱜᱼᱟ, ᱟᱫᱚ ᱚᱱᱟ ᱫᱟᱭᱟ ᱢᱟᱭᱟ ᱠᱚ ᱵᱟᱢ ᱟᱲᱟᱜ ᱜᱟᱹᱰᱤ ᱞᱮᱠᱷᱟᱱ ᱫᱚ ᱦᱟᱸᱜ ᱵᱟᱢ ᱯᱟᱲᱦᱟᱣ ᱦᱚᱪᱚ ᱫᱟᱲᱮ ᱟᱭᱟ᱾
ᱦᱮᱸ ᱢᱟ ᱟᱪᱪᱷᱟ ᱴᱷᱤᱠ ᱜᱮᱭᱟ ᱟᱨ ᱦᱚᱸ ᱚᱝ ᱠᱟ ᱜᱮᱞᱟᱝ ᱜᱟᱞ ᱢᱟᱨᱟᱣᱟ ᱦᱟᱸᱜ ᱦᱮᱸ ᱱᱚᱜᱼᱚᱭ ᱥᱚᱢᱳᱭ ᱦᱚᱸ ᱟᱹᱰᱤ ᱜᱟᱱ ᱦᱩᱭᱩᱜ ᱠᱟᱱᱟ ᱟᱨ ᱛᱷᱚᱲᱟ ᱜᱟᱱ ᱦᱟᱸᱜ ᱠᱟᱹᱢᱤ ᱦᱮᱸᱱᱟᱜ ᱠᱟᱫᱟ᱾
ᱴᱷᱤᱠ ᱜᱮᱭᱟ ᱟᱪᱪᱷᱟ ᱢᱟ ᱥᱚᱢᱚᱭ ᱧᱟᱢ ᱠᱟᱛᱮᱜ ᱦᱟᱸᱜ
ᱦᱮᱸ ᱴᱷᱤᱠ ᱴᱷᱤᱠ ᱜᱮᱭᱟ᱾
ᱴᱷᱤᱠ ᱜᱮᱭᱟ ᱢᱟ ᱛᱚᱵᱮᱧ ᱫᱚᱦᱚᱭᱮᱫ ᱛᱟᱞᱟᱝ-ᱟ᱾